ᱦᱮᱸ ᱜᱚᱢᱠᱮ ᱟᱸᱡᱚᱢᱚᱜ ᱠᱟᱱᱟ
ᱡᱚᱦᱟᱨ ᱜᱮ ᱜᱚᱢᱠᱮ
ᱟᱪᱪᱷᱟ ᱚᱱᱟ
ᱦᱮᱸ ᱦᱮᱞᱳ ᱜᱚᱝᱠᱮ ᱡᱚᱦᱟᱨ ᱜᱮ ᱦᱚᱭ ᱜᱚᱢᱠᱮ ᱪᱟᱸᱫᱳ ᱫᱟᱭᱟ
ᱱᱟᱯᱟᱭ ᱵᱟᱲᱟ ᱜᱮᱛᱚ ᱦᱮᱸ ᱟᱞᱮ ᱠᱚᱫᱚ ᱮ ᱱᱟᱯᱟᱭ ᱵᱟᱲᱟ ᱜᱮ ᱟᱪᱪᱷᱟ ᱡᱚᱢ ᱵᱟᱲᱟ ᱠᱚ ᱦᱩᱭ ᱮᱱᱟ
ᱟᱹᱣᱨᱤ ᱜᱚᱝᱠᱮ ᱡᱚᱢ ᱵᱟᱲᱟ ᱫᱚ ᱮᱠᱷᱚᱱ ᱦᱟᱹᱨᱤᱡ ᱛᱮ ᱟᱹᱣᱨᱤ ᱦᱩᱭᱩᱜᱼᱟ ᱤᱥᱤᱱ ᱵᱟᱥᱟᱝ ᱪᱟᱹᱞᱩᱜ ᱦᱩᱭᱩᱜ ᱠᱟᱱᱟ ᱱᱟᱹᱱᱤᱡ ᱱᱤᱛ ᱟᱹᱨᱤᱡ ᱦᱚᱸ ᱤᱥᱤᱱ ᱵᱟᱥᱟᱱ ᱯᱩᱨᱟᱹᱣ ᱠᱟᱛᱮᱫ ᱜᱮ ᱡᱚᱢᱟᱜ ᱦᱩᱭᱩᱜᱼᱟ᱾ ᱫᱩᱲᱩᱵ ᱵᱟᱲᱟ ᱦᱩᱭ ᱟᱠᱟᱱᱟ, ᱟᱵᱮᱱ ᱜᱮᱵᱮᱱ ᱡᱚᱢ ᱵᱟᱲᱟ ᱠᱟᱜᱼᱟ ᱥᱮ ᱟᱹᱣᱨᱤ?
ᱦᱮᱸ ᱡᱚᱢ ᱥᱟᱹᱛ ᱦᱩᱭ ᱟᱠᱟᱱᱟ᱾
ᱟᱪᱪᱷᱟ
ᱡᱚᱢ ᱥᱟᱹᱛ ᱦᱩᱭ ᱠᱟᱱᱟ ᱱᱚᱜᱼᱚᱭ ᱧᱤᱭᱟᱹ ᱫᱚ ᱡᱤᱨᱟᱹᱣ ᱦᱩᱭ ᱮᱱᱟ ᱱᱟᱦᱟᱜ
ᱦᱳᱭ ᱡᱤᱨᱟᱹᱣ ᱦᱚᱸ ᱫᱚᱨᱠᱟᱨ ᱜᱮᱭᱟᱭ ᱜᱚᱢᱠᱮ᱾
ᱟᱫᱚ ᱜᱚᱝᱠᱮ ᱪᱮᱫ ᱞᱮᱠᱟ ᱟᱯᱮᱥᱮᱫ ᱫᱟᱜ ᱠᱚᱭ ᱡᱟᱹᱲᱤ ᱵᱟᱲᱟᱭᱮᱫᱟ ᱥᱮ ᱵᱟᱝ?
ᱦᱚᱭ ᱜᱚᱢᱠᱮ ᱫᱟᱜ ᱫᱚ ᱮᱠᱷᱚᱱ ᱫᱚ ᱵᱟᱭ ᱡᱟᱹᱲᱤᱭ ᱫᱟᱭ ᱦᱟᱸᱜ ᱯᱷᱟᱸᱠ ᱠᱟᱫᱟᱭ ᱮᱫ ᱵᱟᱨᱯᱮ ᱥᱤᱧ ᱛᱟᱭᱚᱢ ᱦᱟᱸᱜ ᱫᱟᱲᱮ ᱵᱟᱲᱟ ᱠᱮᱫ ᱜᱮ ᱵᱟᱨᱯᱮ ᱫᱤᱱ ᱞᱮᱛᱟᱲ ᱜᱮ ᱨᱤᱢᱤᱞ ᱫᱚ ᱦᱟᱸᱜ ᱥᱮᱨᱢᱟᱨ ᱨᱮ ᱩᱰᱟᱹᱣ ᱵᱟᱲᱟᱭ ᱠᱟᱱ ᱜᱮᱭᱟ᱾
ᱦᱩᱲᱩ ᱨᱚᱦᱚᱭ ᱠᱚᱫᱚ ᱟᱹᱣᱨᱤ ᱦᱩᱭᱩᱜᱼᱟ ᱛᱚᱵᱮ?
ᱦᱚᱭ ᱜᱚᱝᱠᱮ ᱦᱩᱲᱩ ᱨᱚᱦᱚᱭ ᱠᱚᱫᱚ ᱫᱟᱜ ᱡᱟᱹᱲᱤ ᱟᱥᱛᱮ ᱜᱮᱛᱚ ᱦᱩᱭᱩᱜᱼᱟ ᱛᱟᱦᱚᱞᱮ ᱠᱷᱟᱱ ᱫᱚ ᱫᱟᱜ ᱡᱟᱹᱲᱤ ᱟᱥᱛᱮ ᱚᱱᱠᱟ ᱵᱟᱭ ᱫᱟᱜ ᱡᱟᱹᱲᱤ ᱠᱟᱫᱟ᱾ ᱛᱚ ᱡᱟᱦᱟᱸ ᱵᱟᱹᱭᱦᱟᱹᱲ ᱠᱚᱨᱮᱱᱟᱜ ᱠᱤᱪᱷᱩ ᱠᱤᱪᱷᱩ ᱠᱷᱮᱛᱨᱮ ᱫᱟᱜ ᱫᱚ ᱞᱟᱜᱟᱣ ᱟᱠᱟᱱᱟ᱾ ᱛᱚ ᱚᱱᱟ ᱠᱚᱫᱚ ᱯᱟᱲᱟᱜ ᱡᱟᱵᱚᱴ ᱪᱟᱹᱞᱩᱜ ᱠᱟᱱᱟ ᱦᱟᱸᱜ ᱟᱸᱡᱚᱢ ᱮᱫᱟ ᱵᱮᱱ?
ᱜᱚᱝᱠᱮ ᱴᱟᱣᱟᱨ ᱵᱟᱭ ᱧᱟᱢᱮᱫ ᱛᱟᱵᱮᱱᱟ?
ᱦᱳᱭ ᱜᱚᱢᱠᱮ ᱴᱷᱤᱠ ᱜᱮ ᱟᱸᱡᱚᱢᱚᱜ ᱠᱟᱱᱟ ᱛᱚ᱾
ᱚ ᱟᱵᱮᱱᱟᱜ ᱠᱟᱹᱴᱤᱡ ᱵᱟᱹᱞᱤᱧ ᱟᱸᱡᱚᱢ ᱧᱟᱢ ᱫᱟᱲᱮᱭᱟᱜ ᱠᱟᱱᱟ᱾
ᱵᱟᱝ ᱟᱸᱡᱚᱢᱚᱜ ᱠᱟᱱᱟ?
ᱦᱚᱭ ᱜᱚᱢᱠᱮ ᱱᱤᱛᱚᱜ ᱫᱚ ᱞᱤᱧ ᱟᱸᱡᱚᱢ ᱧᱟᱢ ᱮᱫᱟ ᱥᱟᱯᱷᱟ ᱥᱟᱹᱦᱤᱡ ᱜᱮ᱾
ᱦᱳᱭ ᱟᱫᱚ ᱪᱮᱫᱮ ᱞᱮᱠᱟ ᱟᱯᱮᱥᱮᱫ ᱫᱚ ᱵᱩᱨᱩ ᱫᱤᱥᱚᱢ ᱥᱮ ᱴᱟᱺᱰᱤ ᱫᱤᱥᱚᱢ ᱜᱚᱝᱠᱮ?
ᱦᱳᱭ ᱜᱚᱝᱠᱮ ᱟᱞᱮᱥᱮᱫ ᱫᱚ ᱵᱩᱨᱩ ᱫᱤᱥᱚᱢ ᱠᱟᱱ ᱜᱮᱭᱟ᱾ ᱱᱚᱝᱠᱟ ᱵᱤᱨ ᱜᱟᱡᱟᱲ ᱠᱚ ᱦᱮᱱᱟᱜ ᱜᱮᱭᱟ᱾
ᱟᱞᱮ ᱥᱮᱫ ᱫᱚ ᱱᱟᱜ ᱴᱟᱺᱰᱤ ᱫᱤᱥᱚᱢ ᱠᱟᱱᱟ ᱜᱚᱝᱠᱮ᱾
ᱚ ᱛᱟᱦᱚᱞᱮ ᱟᱯᱮᱥᱮᱫ ᱫᱚ ᱵᱤᱨ-ᱵᱩᱨᱩ ᱫᱚ ᱦᱟᱸᱜ ᱫᱚ ᱵᱟᱹᱱᱩᱜᱼᱟ ᱦᱟᱸᱜ᱾
ᱚ
ᱮᱱᱦᱚᱸ
ᱱᱚᱛᱮ ᱫᱚ ᱜᱚᱝᱠᱮ ᱥᱩᱨ ᱨᱮᱜᱮ ᱦᱮᱱᱟᱜᱼᱟ ᱟᱞᱮ ᱥᱩᱨ ᱠᱚᱨᱮ ᱜᱮ
ᱟᱸᱡᱚᱢ ᱮᱫᱟ
ᱦᱳᱭ ᱵᱤᱨ ᱦᱚᱸ ᱥᱳᱨ ᱧᱚᱜ ᱨᱮᱜᱮ ᱜᱮ ᱦᱮᱱᱟᱜᱼᱟ ᱟᱨ ᱵᱩᱨᱩ ᱦᱚᱸ ᱥᱩᱨ ᱨᱮᱜᱮ ᱢᱮᱱᱟᱜᱼᱟ ᱫᱚᱢᱮ ᱫᱚᱦᱟᱸᱜ ᱵᱟᱭ ᱥᱟᱺᱜᱤᱧᱟ
ᱦᱮᱸ
ᱟᱞᱮ ᱥᱮᱫ ᱫᱚ ᱦᱟᱜ ᱵᱟᱹᱱᱩᱜᱼᱟ ᱟᱹᱰᱤ ᱥᱟᱹᱜᱤᱧ ᱠᱚᱨᱮ ᱜᱮ ᱢᱮᱱᱟᱜᱼᱟ᱾
ᱚ ᱟᱫᱚ ᱟᱞᱮ ᱫᱚ ᱵᱤᱨ- ᱵᱩᱨᱩ ᱥᱚᱨᱜᱮᱛᱮ ᱱᱮᱛᱟᱨ ᱫᱚ ᱦᱟᱸᱜ ᱩᱛᱩ ᱠᱚᱫᱚ ᱦᱟᱸᱜ ᱟᱹᱰᱤ ᱞᱮ ᱟᱥᱟᱱ ᱠᱟᱱ ᱜᱮᱭᱟ᱾ ᱩᱫᱽ ᱯᱩᱴᱠᱟᱹ ᱠᱚ ᱚᱢᱚᱱᱚᱜ ᱠᱟᱱᱟ ᱥᱮ᱾
ᱪᱮᱜ ᱠᱚᱯᱮ ᱧᱟᱢᱟ
ᱳᱫ
ᱦᱳᱭ ᱯᱩᱴᱠᱟᱹ ᱠᱚ ᱜᱚᱝᱠᱮ ᱯᱩᱴᱠᱟᱹ ᱩᱫᱽ ᱚᱢᱚᱱᱚᱜᱼᱟ ᱟᱨ ᱵᱤᱨ ᱛᱟᱦᱮᱱ ᱠᱷᱟᱡ ᱫᱚ ᱦᱚᱭ ᱜᱚᱝᱠᱮ ᱧᱟᱢᱚᱜ ᱜᱮᱭᱟ᱾
ᱟᱪᱷᱟ ᱟᱞᱮ ᱫᱤᱥᱚᱢ ᱫᱚ ᱱᱟᱦᱟᱜ ᱚᱱᱟ ᱯᱩᱴᱠᱟᱹ ᱫᱚ ᱵᱟᱝ ᱜᱮ᱾
ᱚᱸ ᱩᱫᱽ ᱫᱚ ᱛᱷᱟᱞᱮ ᱯᱮ ᱩᱨᱩᱢ ᱠᱟᱜ ᱜᱮᱭᱟ ᱛᱚ?
ᱦᱮᱸ ᱟᱫᱚ ᱱᱚᱛᱮ ᱚᱱᱟ ᱯᱩᱴᱠᱟᱹ ᱠᱚᱦᱚᱸ ᱛᱷᱚᱲᱟ ᱠᱚᱢ ᱫᱷᱟᱨᱟ ᱜᱮᱭᱟ᱾ ᱟᱞᱮᱥᱮᱫ ᱫᱚ ᱚᱝᱠᱟ ᱡᱟᱹᱥ ᱛᱤ ᱵᱤᱨ ᱵᱟᱹᱱᱩᱜᱼᱟ ᱚᱝᱠᱟ ᱰᱟᱦᱟᱨ ᱫᱷᱟᱨᱮ ᱞᱮ ᱡᱟᱱᱟᱢᱚᱜ
ᱱᱚᱛᱮ ᱫᱚ ᱚᱝᱠᱮ ᱵᱤᱨ ᱵᱩᱨᱩ ᱢᱮᱱᱟᱜ ᱛᱮ ᱩᱫ ᱠᱚᱫᱚ ᱦᱟᱸᱜ ᱩᱱᱟᱹᱜ ᱫᱚ ᱵᱟᱝᱞᱮ ᱤᱭᱟᱹᱣ ᱠᱟᱱᱟ᱾
ᱵᱩᱥᱩᱜ ᱩᱫ ᱫᱚ ᱚᱱᱛᱮ ᱫᱚ ᱵᱟᱝ ᱡᱟᱱᱟᱢᱚᱜᱼᱟ ᱜᱚᱝᱠᱮ?
ᱦᱳᱭ ᱜᱚᱝᱠᱮ ᱚᱱᱟ ᱫᱚ ᱡᱟᱱᱟᱢᱟᱜ ᱜᱮ ᱦᱟᱸᱜ ᱚᱱᱟ ᱫᱚ ᱵᱩᱥᱩᱵ ᱠᱚ ᱵᱟᱝ ᱫᱟᱜ ᱞᱮᱠᱷᱟᱡ ᱫᱚ ᱵᱟᱝ ᱥᱮᱭᱟ ᱞᱮᱱᱠᱷᱟᱡ ᱫᱚ ᱵᱩᱥᱩᱵ ᱩᱫᱽ ᱫᱚ ᱦᱟᱸᱜ ᱵᱟᱭ ᱡᱟᱱᱟᱢᱚᱜ ᱠᱟᱱᱟ᱾ ᱛᱚ ᱚᱱᱟᱜᱮ ᱫᱟᱜ ᱡᱟᱹᱲᱤ ᱛᱮ ᱚᱱᱟ ᱵᱩᱥᱩᱵ ᱠᱚ ᱵᱟᱝ ᱥᱮᱞᱮᱱ ᱠᱷᱟᱡ ᱫᱚ ᱛᱚᱠᱷᱚᱱ ᱦᱟᱸᱜ ᱚᱢᱚᱱᱚᱜᱼᱟ᱾ ᱥᱮᱭᱟ ᱠᱟᱛᱮᱜ
ᱦᱮᱸ ᱟᱞᱮᱥᱮᱜ ᱫᱚ ᱱᱟᱦᱟᱜ ᱚᱝᱠᱟ ᱜᱤ ᱮᱸ ᱟᱞᱮ ᱫᱚ ᱵᱩᱥᱩᱵ ᱠᱚ ᱥᱮᱭᱟ ᱵᱟᱲᱟᱭᱮᱱᱛᱮ ᱱᱤᱛ ᱫᱚ ᱱᱟᱦᱟᱜ ᱡᱚᱢ ᱵᱟᱲᱟ ᱦᱩᱭᱩᱜ ᱠᱟᱱᱟ᱾
ᱦᱳᱭ ᱜᱚᱝᱠᱮ ᱟᱞᱮ ᱫᱚ ᱵᱩᱥᱩᱵ ᱩᱫ ᱫᱚ ᱠᱚᱱ ᱦᱟᱹᱨᱤᱡᱛᱮ ᱟᱹᱣᱨᱤ ᱞᱮ ᱡᱚᱢ ᱜᱮᱭᱟ᱾ ᱟᱫᱚ ᱱᱚᱣᱟ ᱵᱤᱨ ᱠᱚᱨᱮ ᱩᱫ ᱯᱩᱴᱠᱟᱹ ᱠᱚ ᱚᱢᱚᱱᱚᱜ ᱠᱟᱱᱟ ᱥᱮ ᱛᱟᱦᱮᱞᱮ ᱵᱤᱨ ᱠᱷᱚᱡ ᱜᱮᱞᱮ ᱟᱹᱜᱩᱭᱫᱟ ᱚᱱᱟ ᱜᱮᱞᱮ ᱡᱚᱢ ᱫᱟ ᱯᱩᱴᱠᱟᱹ ᱠᱚᱜᱮ᱾
ᱟᱪᱷᱟ ᱚᱱᱛᱮ ᱫᱚ ᱵᱤᱨ ᱵᱩᱨᱩ ᱨᱮ ᱪᱮᱜ ᱠᱚ ᱫᱟᱨᱮ ᱱᱟᱹᱲᱤ ᱠᱚ ᱢᱮᱱᱟᱜᱼᱟ ᱱᱟᱦᱟᱜ ᱜᱚᱢᱠᱮ?
ᱦᱳᱭ ᱜᱚᱝᱠᱮ ᱥᱟᱱᱟᱢ ᱞᱮᱠᱟᱱᱟᱜ ᱫᱟᱨᱮ ᱠᱚᱜᱮ ᱦᱮᱱᱟᱜᱼᱟ ᱱᱚᱣᱟ ᱵᱤᱨ ᱨᱮᱦᱚᱸ ᱟᱨ ᱱᱚᱣᱟ ᱵᱩᱨᱩ ᱨᱮᱦᱚᱸ᱾
ᱡᱟᱦᱟᱸ
ᱩᱞ ᱫᱟᱨᱮ ᱠᱚ ᱢᱟᱪᱚ ᱦᱮᱱᱟᱜ ᱜᱮᱭᱟ ᱠᱟᱡᱩ ᱵᱟᱫ ᱠᱟᱡᱩ ᱵᱟᱫᱟᱢ ᱠᱚ ᱢᱮᱱᱟᱜ ᱜᱮᱭᱟ ᱟᱠᱟᱥᱢᱩᱱᱤ᱾ ᱥᱟᱨᱡᱚᱢ ᱫᱟᱨᱮ ᱚᱱᱟ ᱠᱚᱫᱚ ᱢᱮᱱᱟᱜ ᱜᱮᱭᱟ ᱡᱟᱦᱟᱸ ᱛᱤᱱᱟᱹᱜ ᱵᱤᱨ ᱨᱮ ᱫᱩᱸᱫᱷᱤ ᱱᱟᱹᱲᱤ ᱠᱚ᱾ ᱛᱮᱨᱮᱞ ᱛᱟᱨᱯ ᱫᱟᱨᱮ ᱠᱚ ᱢᱟᱪᱚ ᱛᱟᱦᱮᱱ ᱜᱮ᱾
ᱟᱞᱮ ᱫᱤᱥᱚᱢ ᱫᱚ ᱱᱟᱦᱟᱜ ᱛᱷᱚᱲᱟ ᱵᱟᱹᱱᱩᱜᱼᱟ ᱚᱱᱛᱮᱱᱟᱜ ᱫᱤᱥᱚᱢ ᱞᱮᱠᱟ ᱫᱚ ᱱᱚᱛᱮ ᱫᱚ᱾ ᱮᱸ ᱥᱟᱨᱡᱚᱢ ᱜᱮ ᱢᱮᱱᱟᱜᱼᱟ ᱱᱟᱦᱟᱜ᱾ ᱤᱱᱟᱹ ᱠᱟᱛᱮᱜ ᱚᱱᱟ ᱞᱚᱯᱚᱝ ᱠᱚᱵᱚᱱ ᱢᱮᱛᱟᱜ ᱠᱟᱱᱟ᱾
ᱦᱳᱭ ᱜᱚᱝᱠᱮ᱾
ᱦᱚᱸ ᱚᱱᱟ ᱥᱮᱠᱨᱮᱡ ᱱᱚᱛᱮ ᱢᱟᱞᱮ ᱢᱮᱛᱟᱜ ᱠᱟᱱᱟ᱾
ᱦᱳᱭ ᱜᱚᱝᱠᱮ ᱱᱚᱛᱮ ᱦᱚᱸ ᱥᱮᱠᱨᱮᱡ ᱠᱚ ᱢᱮᱱᱟᱜ ᱜᱮᱭᱟ ᱥᱮᱛᱨᱮᱡ ᱨᱚᱯᱚᱝ ᱥᱚᱥᱚ ᱟᱨ ᱱᱚᱝᱠᱟ ᱛᱮᱨᱮᱞ ᱛᱟᱨᱚᱵ ᱢᱟ ᱢᱮᱱᱟᱜ ᱜᱮ᱾
ᱟᱞᱮ ᱥᱮᱫ ᱫᱚ ᱵᱟᱹᱱᱩᱜᱼᱟ ᱜᱚᱝᱠᱮ, ᱛᱮᱨᱮᱞ ᱛᱟᱨᱚᱯ ᱫᱚ᱾ ᱛᱟᱨᱚᱯ ᱫᱚ ᱪᱮᱫ ᱞᱮᱠᱟᱱᱟ?
ᱛᱟᱨᱚᱫ ᱜᱚᱝᱠᱮ, ᱢᱤᱫ ᱨᱚᱠᱚᱢ ᱡᱚ ᱦᱮᱱᱟᱜ ᱚᱱᱟ ᱠᱚ ᱡᱚᱢ ᱜᱮ ᱛᱟᱦᱮᱱ ᱜᱮ᱾ ᱢᱮᱞᱮᱫ ᱠᱚ ᱮᱸᱵᱤᱨ ᱛᱟᱦᱮᱸ ᱞᱮᱱ ᱠᱷᱟᱡ ᱫᱚ ᱟᱭᱢᱟ ᱟᱭᱢᱟ ᱵᱤᱨ ᱨᱮᱭᱟᱜ ᱡᱚᱢ ᱡᱤᱱᱤᱥ ᱟᱨᱠᱤ ᱧᱟᱢᱚᱜᱼᱟ ᱯᱷᱚᱞ ᱠᱚ᱾
ᱦᱮᱸ ᱟᱞᱮ ᱥᱮᱫ ᱠᱚᱫᱚ ᱦᱮᱸ ᱟᱞᱮᱥᱮᱫ ᱫᱚ ᱱᱟᱦᱟᱜ ᱵᱟᱝ ᱧᱟᱢᱚᱜᱼᱟ ᱚᱝᱠᱟ ᱫᱚ᱾ ᱚᱱᱟ ᱯᱷᱚᱞᱰᱚᱞ ᱟᱸ ᱡᱚ ᱜᱮ ᱡᱤᱱᱤᱥ ᱠᱚᱫᱚ ᱛᱷᱚᱲᱟ ᱠᱚᱢ ᱫᱷᱟᱨᱟ ᱜᱮᱭᱟ ᱱᱚᱛᱮ ᱫᱚ᱾ ᱛᱮᱨᱮᱞ ᱛᱟᱨᱚᱵ ᱠᱚᱫᱚ ᱮᱠᱟᱞ ᱱᱚᱛᱮ ᱫᱚ ᱵᱟᱹᱱᱩᱜᱼᱟ᱾
ᱚ ᱟᱪᱷᱟ ᱜᱚᱝᱠᱮ᱾
ᱟᱨ ᱦᱚᱸ ᱪᱮᱫ ᱞᱮᱠᱟ ᱟᱹᱛᱩ ᱯᱟᱲᱟ ᱠᱚᱨᱮ ᱮᱸ ᱪᱮᱫ ᱠᱚ ᱢᱮᱱᱟᱜᱼᱟ᱾ ᱡᱟᱦᱟᱸ ᱫᱚ ᱱᱚᱛᱮ ᱢᱟ ᱟᱞᱮ ᱫᱤᱥᱚᱢ ᱨᱮᱢᱟ ᱱᱟᱦᱟᱜ ᱩᱞ ᱠᱟᱱᱴᱷᱟᱲ ᱠᱚ ᱢᱮᱱᱟᱜᱼᱟ ᱾ ᱟᱨ ᱞᱤᱪᱩ ᱠᱚ ᱢᱮᱱᱟᱜᱼᱟ᱾
ᱦᱳᱭ ᱦᱳᱭ ᱜᱚᱝᱠᱮ᱾ ᱱᱚᱛᱮ ᱦᱚᱸ ᱢᱮᱱᱟᱜ ᱜᱮᱭᱟ ᱩᱞ ᱠᱟᱱᱴᱷᱟᱲ ᱠᱚ, ᱞᱤᱪᱩ ᱠᱚ᱾ ᱠᱟᱭᱨᱟ ᱠᱚ ᱚᱱᱟ ᱠᱚ ᱢᱟ ᱢᱮᱱᱟᱜ ᱜᱮᱭᱟᱜᱼᱟ ᱟᱛᱳ ᱚᱲᱟᱜ ᱠᱚᱨᱮ ᱢᱟ᱾ ᱚᱱᱟ ᱫᱚ ᱨᱚᱦᱚᱭ ᱵᱟᱲᱟ ᱦᱳᱭ ᱠᱟᱱ ᱜᱮᱭᱟ᱾
ᱟᱪᱪᱷᱟ
ᱟᱨ ᱜᱚᱝᱠᱮ ᱟᱪᱪᱷᱟ ᱟᱯᱮ ᱥᱮᱫ ᱢᱟ ᱵᱩᱨᱩ ᱫᱤᱥᱚᱢ ᱠᱟᱱᱟ ᱾ᱛᱚᱵᱮ ᱱᱩᱠᱩ ᱵᱤᱨ ᱨᱮᱱ ᱦᱮᱸ ᱡᱟᱱᱣᱟᱨ ᱠᱚ ᱛᱚ ᱪᱮᱫ ᱞᱮᱠᱟ ᱢᱮᱱᱟᱜ ᱠᱚᱣᱟ ᱚᱱᱛᱮ ᱫᱚ?
ᱦᱳᱭ ᱜᱚᱝᱠᱮ, ᱱᱚᱱᱛᱮ ᱡᱟᱱᱣᱟᱨ ᱠᱚᱫᱚ ᱚᱱᱠᱟ ᱫᱚ ᱵᱟᱹᱱᱩᱜ ᱠᱚᱣᱟ᱾ ᱱᱩᱠᱩ ᱛᱩᱭᱩ, ᱦᱟᱰᱜᱟᱨ, ᱠᱩᱞᱟᱹᱭ ᱠᱚᱜᱮ ᱦᱮᱱᱟᱜ ᱠᱚᱣᱟ, ᱡᱟᱹᱥᱛᱤ ᱫᱚ᱾ ᱟᱨ ᱵᱤᱧ ᱠᱚᱫᱚ ᱵᱤᱧ ᱠᱤᱫᱤᱧ ᱢᱟᱪᱚ ᱠᱚ ᱛᱟᱦᱮᱱ ᱜᱮ᱾ ᱜᱳᱴᱟ ᱫᱤᱥᱚᱢ ᱜᱮ᱾ ᱦᱳᱭ ᱥᱮ ᱟᱫᱚ ᱱᱚᱝᱠᱟ ᱦᱟᱹᱼᱼ ᱛᱟᱹᱨᱩᱵ ᱫᱚ ᱱᱟᱸᱜ ᱵᱟᱠᱚ ᱧᱟᱢ ᱠᱟᱱᱟ᱾ ᱟᱫᱚ ᱱᱚᱣᱟ ᱥᱩᱥᱱᱤ ᱵᱩᱨᱩ ᱨᱮᱜᱮ ᱦᱟᱸᱜ ᱢᱤᱫᱴᱮᱱ ᱛᱟᱹᱨᱩᱵᱽ ᱮ ᱚᱯᱮᱞ ᱟᱠᱟᱱᱟ᱾ ᱚᱠᱟ ᱠᱷᱚᱡ ᱪᱚᱭ ᱦᱮᱡ ᱟᱠᱟᱱᱟ᱾
ᱟᱞᱮ ᱫᱤᱥᱚᱢ ᱫᱚ ᱦᱟᱹᱛᱤ ᱫᱚ ᱱᱟᱦᱟᱜ ᱟᱹᱰᱤ ᱟᱹᱰᱤ ᱨᱟᱸᱜᱟᱣ ᱜᱮ ᱢᱮᱱᱟᱜ ᱠᱚᱣᱟ᱾ ᱟᱹᱰᱤ ᱥᱚᱠᱛᱚ ᱜᱮ ᱱᱚᱛᱮ ᱫᱚ᱾
ᱦᱳᱭ ᱜᱚᱝᱠᱮ, ᱱᱚᱛᱮ ᱫᱚ ᱦᱟᱹᱛᱤ ᱠᱚᱫᱚ ᱵᱟᱠᱚ ᱦᱮᱡ ᱵᱟᱲᱟᱜ ᱜᱮᱭᱟ᱾ ᱟᱫᱚ ᱚᱱᱠᱟ ᱢᱤᱫ ᱵᱟᱨ ᱦᱚ ᱡᱩᱫᱤ ᱜᱟᱛᱮ ᱠᱷᱚᱡ ᱠᱚ ᱪᱷᱩᱰᱟᱹᱨ ᱞᱮᱱᱠᱷᱟᱱ ᱫᱚᱠᱚ ᱦᱤᱡᱩᱜ ᱜᱮᱭᱟ ᱚᱱᱠᱟ᱾ ᱟᱨ ᱵᱟᱝᱠᱷᱟᱱ ᱫᱚ ᱱᱚᱛᱮ ᱫᱚ ᱵᱟᱝ ᱠᱚ ᱠᱚ ᱧᱮᱞ ᱵᱟᱲᱟᱜᱼᱟ᱾ ᱩᱱᱟᱹᱜ ᱫᱚ᱾
ᱱᱚᱜᱼᱚᱭ ᱟᱞᱮ ᱫᱤᱥᱚᱢ ᱫᱚ ᱱᱟᱦᱟᱜ ᱟᱛᱳ ᱥᱮᱫ ᱠᱚ ᱩᱰᱩᱠ ᱦᱤᱡᱩᱜ ᱜᱮᱭᱟ᱾ ᱱᱤᱛ ᱢᱟ ᱱᱚᱜᱼᱚᱭ ᱦᱳᱲᱳ ᱠᱚ ᱱᱟᱦᱟᱜ ᱡᱚᱠᱷᱚᱱ ᱵᱤᱞᱤᱜᱼᱟ᱾ ᱤᱱᱟᱹ ᱚᱠᱛᱮ ᱫᱚ ᱮᱠᱚᱫᱚᱢ ᱟᱛᱳ ᱫᱤᱥᱚᱢ ᱠᱚ ᱦᱤᱡᱩᱜᱼᱟ᱾
ᱦᱳᱭ ᱡᱚᱢ ᱵᱟᱲᱟᱭ ᱟᱠᱚ ᱢᱟᱸᱰᱟ ᱵᱟᱲᱟᱭ ᱟᱠᱚ ᱦᱮᱸ ᱥᱮ᱾
ᱦᱮᱸᱻ ᱮᱠᱫᱚᱢ ᱟᱹᱰᱤ ᱤᱱᱟᱹ ᱚᱠᱛᱮ ᱫᱚ ᱫᱤᱱᱟᱹᱢ ᱦᱤᱞᱳᱜ ᱠᱚ ᱦᱤᱨᱤ ᱞᱮᱭᱟ ᱮᱠᱫᱚᱢ᱾ ᱫᱤᱱᱟᱹᱢ ᱦᱤᱞᱳᱹᱜ ᱩᱱᱠᱩ ᱜᱮ ᱞᱟᱜᱟ ᱠᱚ ᱦᱩᱭᱩᱜᱼᱟ᱾
ᱦᱩᱸ, ᱞᱟᱜᱟᱣ ᱜᱮ ᱦᱳᱭᱳᱜᱼᱟ ᱚᱱᱟ ᱡᱚᱢ ᱠᱷᱟᱡ ᱫᱚᱠᱚ᱾
ᱦᱮᱸ, ᱟᱫᱚ ᱛᱮᱦᱮᱧ ᱜᱟᱯᱟ ᱫᱚ ᱱᱟᱦᱟᱜ, ᱟᱞᱮ ᱥᱳᱨ ᱫᱚ ᱚᱱᱠᱟ ᱵᱟᱠᱚ ᱛᱤᱭᱳᱜ-ᱟ ᱢᱟᱱᱮ ᱟᱞᱮ ᱛᱚᱠᱷᱚᱱ ᱛᱷᱚᱲᱟ ᱯᱷᱟᱨᱟᱠ ᱧᱚᱜ, ᱵᱤᱨ ᱡᱚᱞᱟᱜ ᱚᱱᱛᱮᱱ ᱦᱟᱸᱜ ᱚᱱᱛᱮ ᱫᱚ ᱢᱟᱱᱮ ᱫᱤᱱᱟᱹᱢ ᱦᱤᱞᱳᱜ ᱜᱮ ᱠᱚ ᱳᱰᱳᱠᱚᱜ ᱜᱮᱭᱟ ᱱᱮᱛᱟᱨ ᱦᱚᱸ᱾ ᱟᱨ ᱟᱞᱮ ᱫᱚ ᱛᱷᱚᱲᱟ ᱛᱷᱚᱲᱟ ᱧᱚᱜ ᱨᱮ ᱠᱷᱟᱹᱛᱤᱨ ᱵᱟᱹᱞᱤ ᱦᱩᱲᱩ ᱵᱤᱞ ᱚᱠᱛᱮ ᱠᱚ ᱡᱟᱹᱥᱛᱤᱠᱚ ᱩᱰᱩ ᱚᱱᱟ ᱟᱨ ᱚᱱᱠᱟ ᱮᱴᱟᱜ ᱡᱟᱱᱣᱟᱨ ᱠᱚ ᱮᱴᱟᱜ ᱡᱟᱱᱣᱟᱨ ᱠᱚᱫᱚ ᱱᱟᱦᱟᱜ ᱱᱚᱛᱮ ᱚᱱᱠᱟ ᱵᱟᱹᱱᱩᱜ ᱠᱚᱣᱟ᱾ ᱤᱭᱟᱹ ᱠᱚ ᱫᱚ ᱡᱟᱦᱟᱸ ᱱᱚᱝᱠᱟ ᱱᱩᱠᱩ ᱠᱩᱞ ᱵᱟᱱᱟ ᱠᱚᱫᱚ ᱱᱚᱛᱮ ᱠᱚ ᱠᱚᱢ ᱫᱷᱟᱨᱟᱭ ᱜᱮᱭᱟ ᱢᱮᱱᱠᱷᱟᱱ ᱱᱩᱠᱩ ᱡᱟᱦᱟᱸ ᱵᱤᱨ ᱥᱩᱠᱨᱤ, ᱡᱤᱞ, ᱠᱩᱞᱟᱹᱭ ᱟᱨ ᱱᱩᱠᱩ ᱦᱟᱰᱜᱟᱨ ᱠᱚ ᱤᱭᱟᱹ ᱠᱚᱫᱚ ᱦᱟᱰᱜᱟᱨ ᱠᱚᱫᱚ ᱠᱚ ᱵᱟᱹᱱᱩᱜ ᱠᱚᱣᱟ ᱜᱚᱝᱠᱮ ᱱᱚᱛᱮ ᱫᱚ᱾ ᱛᱩᱭᱩ ᱫᱚ ᱢᱮᱱᱟᱜ ᱠᱚᱣᱟ ᱠᱚᱢ ᱫᱷᱟᱨᱟ᱾
ᱦᱳᱭ ᱦᱳᱭ᱾
ᱟᱨ ᱱᱩᱠᱩ ᱢᱮᱱᱟᱜ ᱠᱚᱣᱟ ᱦᱮᱸ
ᱦᱮᱸ ᱜᱚᱝᱠᱮ ᱞᱟᱹᱭ ᱵᱮᱱ᱾
ᱢᱮᱱ ᱫᱟᱞᱤᱧ ᱱᱩᱠᱩ ᱡᱮ ᱦᱚᱨᱦᱚ ᱠᱚ ᱚᱱᱛᱮ ᱠᱚ ᱧᱟᱢᱚᱜᱼᱟ ᱥᱮ ᱵᱟᱝ?
ᱦᱳᱭ ᱜᱚᱝᱠᱮ, ᱧᱟᱢᱚᱜ ᱜᱮᱭᱟ ᱠᱚ ᱾ ᱡᱟᱹᱥᱛᱤ ᱫᱷᱟᱨᱟ ᱜᱮ ᱠᱚ ᱧᱟᱢᱚᱜᱼᱟ᱾ ᱱᱚᱛᱮ ᱫᱚ᱾
ᱟᱞᱮ ᱫᱤᱥᱚᱢ ᱫᱚ ᱠᱚᱢ ᱫᱷᱟᱨᱟ ᱜᱮᱭᱟ ᱠᱚ ᱱᱚᱛᱮ, ᱚᱱᱠᱟ ᱵᱟᱠᱚ ᱧᱟᱢᱚᱜᱼᱟ᱾
ᱦᱳᱭ ᱟᱫᱚ ᱜᱚᱢᱠᱮ ᱱᱚᱣᱟ ᱟᱞᱮ ᱥᱩᱥᱱᱤ ᱵᱩᱨᱩ ᱨᱮᱜᱮ ᱦᱟᱸᱜ ᱠᱚ ᱟᱭᱳ ᱩᱱᱩᱠᱩ ᱜᱚ ᱜᱚ ᱦᱚᱲ ᱛᱟᱠᱚ ᱠᱚ ᱪᱟᱞᱟᱣ ᱞᱮᱱᱟ ᱥᱟᱦᱟᱱ ᱟᱹᱜᱩ ᱥᱟᱦᱟᱱ ᱥᱟᱠᱟᱢ ᱟᱹᱜᱩ ᱠᱚ ᱪᱟᱞᱟᱣ ᱞᱮᱱᱟ ᱚᱱᱠᱟ ᱜᱮ ᱯᱩᱴᱼᱼ ᱠᱮᱞᱟᱝ ᱠᱚ ᱛᱟᱦᱚᱞᱮ ᱠᱷᱟᱱ ᱫᱚ ᱚᱸᱰᱮ ᱟᱨᱠᱤ ᱢᱤᱫᱴᱮᱡ ᱥᱟᱹᱨᱤ ᱥᱮ ᱱᱟᱥᱮᱭᱟᱜ ᱫᱚ ᱦᱚᱲ ᱞᱟᱹᱭ ᱠᱟᱛᱷᱟ ᱛᱮ ᱛᱚ ᱢᱮᱱ ᱫᱟᱠᱚ ᱟᱨᱠᱤ ᱛᱟᱹᱨᱩᱵ ᱢᱤᱫᱴᱮᱡ ᱦᱮᱡ ᱟᱠᱟᱱᱟ ᱟᱫᱚ ᱛᱤᱱᱟᱹᱜ ᱥᱟᱹᱨᱤᱭᱟ ᱛᱤᱱᱟᱹᱜ ᱠᱷᱟᱹᱞᱤ ᱚᱱᱟ ᱫᱚ ᱵᱟᱞᱤ ᱢᱮᱱᱧᱪᱚ ᱫᱟᱲᱮᱭᱟᱜ ᱠᱟᱱᱟ ᱚᱱᱟ ᱠᱷᱟᱹᱛᱤᱨ ᱛᱮ ᱮᱠᱷᱚᱱ ᱫᱚ ᱵᱤᱨ ᱵᱩᱨᱩ ᱪᱟᱞᱟᱜ ᱫᱚ ᱦᱟᱸᱜ ᱠᱚ ᱵᱚᱱᱫᱚ ᱦᱟᱛᱟᱲ ᱠᱟᱜᱼᱟ
ᱛᱟᱹᱨᱩᱵᱽ ᱦᱮᱸ ᱚᱱᱠᱟ ᱞᱟᱹᱴᱩ ᱵᱩᱨᱩ ᱠᱚᱨᱮ ᱫᱚᱠᱚ ᱛᱟᱦᱮᱸᱱ ᱜᱮᱭᱟ
ᱵᱟᱝ-ᱟ ᱜᱚᱢᱠᱮ ᱱᱚᱸᱰᱮ ᱫᱚ ᱵᱟᱝᱠᱚ ᱛᱟᱦᱮᱸ ᱞᱮᱱᱟ ᱚᱱᱠᱟ ᱛᱮ ᱫᱤᱨ ᱫᱤᱱ ᱜᱮᱛᱚ ᱫᱟᱬᱟᱱ ᱠᱚ ᱦᱤᱡᱩᱜᱼᱟ ᱵᱩᱨᱩ ᱠᱚ ᱫᱮᱡᱚᱜᱼᱟ ᱧᱮᱧᱮᱞ ᱧᱮ ᱟᱠᱚ
ᱦᱳᱭ ᱟᱫᱚ ᱚᱱᱠᱟ ᱱᱤ ᱫᱚ ᱫᱟᱬᱟ ᱫᱟᱬᱟᱛᱮ ᱚᱠᱟᱥᱮᱫ ᱠᱷᱚᱡ ᱪᱚ ᱱᱟ ᱥᱮᱴᱮᱨ ᱜᱚᱫ ᱟᱠᱟᱱᱟ
ᱦᱳᱭ ᱦᱳᱭ ᱦᱳᱭ ᱟᱫᱚ ᱟᱛᱳ ᱠᱚᱨᱮᱱ ᱦᱚᱸ ᱠᱟᱹᱴᱤᱡ ᱵᱚᱛᱚᱨ ᱨᱮ ᱦᱮᱱᱟᱜ ᱟᱠᱟᱫ ᱠᱚᱣᱟ
ᱫᱟᱜ ᱛᱮᱱᱟᱜ ᱟᱞᱮ ᱢᱤᱫᱴᱮᱱ ᱜᱟᱰᱟ ᱨᱮ ᱟᱯᱮ ᱥᱮᱫ ᱫᱚ ᱢᱮᱱᱟᱜ ᱠᱚᱣᱟ ᱥᱮ ᱵᱟᱝ?
ᱵᱟᱝ-ᱟ ᱜᱚᱝᱠᱮ ᱟᱞᱮ ᱥᱮᱫ ᱫᱚ ᱚᱱᱠᱟ ᱜᱟᱰᱟ ᱢᱩᱰᱩ ᱠᱚᱫᱚ ᱵᱟᱹᱱᱩᱜᱼᱟ ᱛᱚ ᱱᱚᱝᱠᱟ ᱡᱷᱟᱨᱱᱟ ᱫᱚ ᱥᱩᱥᱱᱤ ᱵᱩᱨᱩ ᱡᱷᱟᱨᱱᱟ ᱫᱟᱜ ᱟᱸᱡᱚᱢ ᱠᱟᱜ ᱠᱷᱟᱡ ᱫᱚ ᱚᱱᱟᱜ ᱜᱮ ᱢᱮᱱᱟᱜ ᱟᱠᱟᱫᱟ ᱱᱚᱛᱮ ᱫᱚ ᱟᱨᱠᱷᱟᱡ ᱜᱟᱰᱟ ᱦᱚᱸ ᱱᱟᱦᱟᱜ ᱫᱚᱢᱮ ᱦᱟᱸᱜ ᱞᱮ ᱯᱷᱟᱨᱟᱠᱚᱜᱼᱟ ᱟᱨ ᱱᱟᱹᱭ ᱱᱟᱞᱟ ᱢᱚᱛᱚ ᱯᱷᱟᱨᱟᱠ ᱨᱮᱜᱮ ᱦᱮᱱᱟᱜᱼᱟ
ᱦᱮᱸ ᱟᱞᱮ ᱥᱮᱫ ᱫᱚ ᱢᱮᱱᱟᱜ ᱜᱮᱭᱟ ᱜᱚᱝᱠᱮ ᱜᱟᱰᱟ ᱱᱟᱹᱭ ᱜᱟᱰᱟ ᱠᱚᱫᱚ ᱱᱟᱜ ᱢᱮᱱᱟᱜ ᱜᱮᱭᱟ ᱱᱚᱛᱮ ᱫᱚ ᱡᱟᱦᱟᱸ ᱚᱝᱠᱟ ᱛᱩᱯᱩᱜ ᱞᱟᱹᱜᱤᱫ ᱠᱚᱦᱚᱸ ᱪᱮ ᱦᱟᱹᱠᱩ ᱥᱟᱵ ᱞᱟᱹᱜᱤᱫ ᱠᱚᱦᱚᱸ ᱱᱚᱛᱮ ᱫᱚ ᱱᱟᱯᱟᱭ ᱜᱮ ᱢᱮᱱᱟᱜᱼᱟ
ᱦᱳᱭ ᱦᱳᱭ ᱱᱚᱛᱮ ᱫᱚ ᱜᱚᱝᱠᱮ ᱚᱱᱠᱟ ᱫᱚ ᱦᱟᱸᱜ ᱵᱟᱹᱱᱩᱜᱼᱟ ᱛᱩᱯᱳ ᱞᱟᱹᱜᱤᱫ ᱫᱟᱜ ᱫᱚᱦᱟᱜ ᱵᱟᱝᱞᱮ ᱠᱚᱥᱴᱚᱜᱼᱟ ᱟᱫᱚ ᱜᱟᱰᱟ ᱠᱚ ᱛᱟᱦᱮᱸ ᱞᱮᱱ ᱠᱷᱟᱱ ᱫᱚ
ᱱᱚᱛᱮ ᱫᱚ ᱴᱷᱤᱠ ᱜᱮᱭᱟ ᱡᱷᱟᱨᱱᱟ ᱠᱚᱦᱚᱸ ᱢᱮᱱᱟᱜ ᱜᱮᱭᱟ
ᱜᱮ ᱚᱱᱠᱟ ᱞᱟᱹᱴᱩ ᱜᱟᱰᱟ ᱠᱚ ᱢᱮᱱᱟᱜ ᱜᱮᱭᱟ ᱢᱮᱱᱠᱷᱟᱱ ᱱᱚᱣᱟ ᱜᱟᱹᱰᱭᱟᱹ ᱠᱚᱫᱚ ᱠᱚᱢ ᱜᱮᱭᱟ ᱱᱟᱦᱟᱜ ᱱᱚᱛᱮ ᱫᱚ
ᱦᱳᱭ ᱦᱳᱭ ᱜᱚᱝᱠᱮ ᱱᱚᱛᱮ ᱫᱚ ᱱᱚᱣᱟ ᱯᱩᱠᱷᱨᱤ ᱠᱚᱜᱮ ᱡᱟᱹᱥᱛᱤ ᱦᱟᱸᱜ ᱢᱮᱱᱟᱜᱼᱟ ᱜᱟᱰᱟ ᱠᱚ ᱵᱟᱹᱱᱩᱜ ᱛᱮ ᱱᱟᱹᱭ ᱱᱟᱞᱟ ᱵᱟᱹᱱᱩᱜ ᱛᱮ ᱟᱫᱚ ᱱᱚᱝᱠᱟ ᱵᱟᱸᱫ ᱜᱮ ᱥᱮ ᱯᱩᱠᱷᱨᱤ ᱜᱮ ᱵᱮᱱᱟᱣ ᱪᱚ ᱦᱩᱭ ᱠᱟᱱᱟ ᱟᱨ ᱵᱟᱠᱟᱱᱡ ᱫᱚ ᱫᱟᱜ ᱫᱚ ᱛᱩᱯᱩ ᱠᱚᱨᱮᱱᱟᱜ ᱫᱚ ᱚᱠᱟᱨᱮᱵᱮᱱ ᱧᱟᱢᱟ ᱦᱳᱭ ᱥᱮ
ᱦᱳᱭ ᱦᱳᱭ ᱚᱱᱟ ᱠᱚᱫᱚ ᱡᱩᱨ ᱜᱮᱭᱟ ᱟᱫᱚ ᱴᱷᱤᱠ ᱜᱮᱭᱟ ᱚᱠᱛᱚ ᱠᱚᱦᱚᱸ ᱦᱩᱭᱮᱱ ᱛᱟᱞᱟᱝᱼᱟ